ᱦᱮᱸ ᱡᱚᱦᱟᱨ ᱜᱮ᱾
ᱜᱚᱝᱠᱮ ᱡᱚᱦᱟᱨ ᱜᱮ ᱡᱚᱦᱟᱨ ᱜᱮ᱾ ᱛᱚ ᱪᱮᱫ ᱠᱚ ᱪᱤᱠᱟᱹ ᱵᱟᱲᱟᱭᱮᱫ ᱠᱟᱱᱟ ᱛᱚᱵᱮ ᱱᱤᱛᱚᱜ ᱫᱚ? ᱠᱷᱮᱛ ᱥᱮᱜ ᱨᱮ ᱵᱟᱝ?
ᱦᱚᱭ᱾
ᱜᱚᱨᱚᱢ ᱠᱟᱱᱟ ᱪᱮ ᱫᱚᱢᱮ?
ᱦᱩᱸ ᱜᱚᱨᱚᱢ ᱫᱚ ᱜᱚᱨᱚᱢ ᱠᱟᱱ ᱜᱮᱭᱟ ᱦᱚᱸᱜᱼᱚᱭ ᱢᱚᱴᱟ ᱢᱩᱴᱤ᱾ ᱥᱤᱛᱩᱝ ᱠᱚ ᱵᱟᱝ ᱧᱟᱢᱚᱜ ᱠᱟᱱᱟ ᱛᱟᱦᱚᱞᱮ ᱫᱟᱜ ᱠᱚᱫᱚ ᱵᱟᱹᱲᱛᱤ ᱯᱟᱲᱟᱜ ᱠᱟᱱᱟ, ᱚᱱᱟ ᱠᱷᱟᱹᱛᱤᱨ ᱠᱟᱹᱴᱤᱡ ᱜᱚᱨᱚᱢ ᱠᱟᱱᱟ᱾
ᱦᱮᱸ ᱦᱮᱸ ᱦᱮ, ᱟᱫᱚ ᱦᱚᱞᱟᱭ ᱫᱟᱜ ᱞᱮᱫᱟ? ᱟᱯᱮ ᱥᱮᱫ ᱚᱱᱛᱮ? ᱦᱮᱸ ᱵᱟᱝ ᱜᱮ ᱱᱚᱛᱮ ᱵᱟᱭ ᱫᱟᱜ ᱠᱟᱫᱟ ᱟᱞᱮ ᱥᱮᱫ ᱦᱚᱸ ᱵᱟᱭ ᱫᱟᱜ ᱟᱠᱟᱫᱟ ᱚᱱᱛᱮ ᱫᱚ, ᱨᱤᱢᱤᱞ ᱟᱠᱟᱫ ᱫᱮ ᱥᱮ ᱨᱤᱢᱤᱞ ᱠᱚ?
ᱦᱩᱸ ᱨᱤᱢᱤᱞ ᱫᱚ ᱢᱮᱱᱟᱜ ᱜᱮᱭᱟ᱾
ᱚᱸ᱾
ᱩᱸ ᱥᱟᱣᱩᱱᱰ ᱠᱟᱹᱴᱤᱡ ᱠᱚᱢ ᱞᱮᱠᱷᱟᱱ ᱵᱷᱟᱞᱮ ᱠᱚᱜ ᱫᱚ᱾
ᱥᱟᱣᱩᱱᱰ ᱠᱚ ᱠᱟᱹᱴᱤᱡ ᱵᱟᱝ?
ᱦᱚᱭ ᱤᱧᱟᱹᱜ ᱤᱧᱟᱹᱜ ᱨᱚᱲ ᱜᱮ ᱤᱧ ᱜᱮ ᱟᱹᱡᱚᱢᱮᱫ ᱛᱤᱧᱟᱹ᱾
ᱫᱚᱢᱮ ᱟᱸᱡᱚᱢᱚᱜ ᱠᱟᱱᱟ ᱥᱮ ᱪᱮᱫ?
ᱦᱚᱭ ᱦᱟᱞᱠᱟ ᱦᱟᱞᱠᱟ ᱟᱸᱡᱚᱢᱚᱜ ᱠᱟᱱᱟ᱾
ᱴᱷᱤᱠ ᱜᱮᱭᱟ᱾ ᱦᱮᱸᱛᱚ ᱴᱷᱤᱠ ᱜᱮᱭᱟ ᱱᱤᱛᱚᱜ?
ᱦᱮᱸ ᱮᱠᱫᱚᱢ ᱮᱠᱫᱚᱢ ᱮᱠᱫᱚᱢ ᱜᱮ ᱴᱷᱤᱠ ᱜᱮᱭᱟ᱾ ᱛᱟᱦᱚᱞᱮ
ᱛᱚᱵᱮ ᱟᱨ ᱤᱭᱟᱹ ᱚᱲᱟᱜ ᱠᱚᱨᱮ ᱫᱚ ᱛᱚ ᱪᱮᱫ ᱠᱚ ᱯᱮ ᱪᱤᱠᱟᱹ ᱵᱟᱲᱟᱭᱮᱫᱟ?
ᱟᱨ ᱪᱤᱠᱟᱹ ᱵᱟᱝᱜᱮ ᱱᱚᱜ ᱚᱭ ᱪᱟᱥᱵᱟᱥ ᱱᱤᱭᱮ ᱥᱟᱯᱲᱟᱣ ᱠᱚ ᱦᱩᱭᱩᱜ ᱠᱟᱱᱟ᱾
ᱪᱟᱨ ᱟᱨ ᱤᱭᱟᱹ ᱫᱚ ᱵᱟᱢ ᱪᱟᱞᱟᱭᱼᱟ ᱚᱲᱟᱜ ᱥᱮ ᱫᱚ?
ᱵᱟᱝᱜᱮ ᱜᱚᱝᱠᱮ ᱚᱲᱟᱜ ᱥᱮᱫ ᱠᱚ ᱵᱟᱝ ᱪᱟᱞᱟᱣ ᱵᱟᱲᱟᱭ ᱦᱩᱭ ᱠᱟᱱᱟ, ᱱᱤᱡᱮ ᱫᱚ ᱵᱟᱭᱨᱮ ᱨᱮ ᱛᱟᱦᱮᱱ ᱦᱩᱭᱩᱜ ᱛᱚ᱾
ᱦᱮᱸ ᱱᱤᱡᱮ ᱥᱮᱨᱮ ᱵᱟᱝ ᱦᱮᱸ᱾
ᱦᱚᱭ᱾
ᱟᱨ ᱯᱟᱲᱦᱟᱣ ᱵᱟᱲᱟ ᱠᱚᱦᱚᱸ ᱪᱮᱫ ᱞᱮᱠᱟ ᱛᱮ ᱦᱩᱭᱩᱜ ᱠᱟᱱᱟ ᱚᱱᱛᱮ?
ᱵᱟᱝᱜᱮ ᱯᱟᱲᱦᱟᱣ ᱠᱚᱫᱚ ᱵᱷᱟᱹᱜᱤ ᱦᱩᱭ ᱟᱠᱟᱱᱟ ᱟᱹᱰᱤ ᱫᱤᱱ ᱨᱮᱜᱮ᱾
ᱚᱸᱻ
ᱠᱟᱹᱢᱤ ᱵᱟᱲᱟ ᱠᱚ ᱦᱩᱭᱩᱜ ᱠᱟᱱᱟ ᱢᱚᱴᱟᱢᱩᱴᱤ᱾
ᱠᱟᱹᱢᱤ ᱵᱟᱲᱟ ᱠᱚ ᱵᱟᱝ?
ᱦᱳᱭ,
ᱦᱮᱸ, ᱚᱱᱟ ᱯᱚᱭᱥᱟ ᱠᱚ ᱢᱟᱱᱮ ᱟᱹᱰᱤ ᱫᱚᱨᱠᱟᱨ ᱦᱮᱸ ᱥᱮ?
ᱮᱠᱫᱚᱢ ᱮᱠᱫᱚᱢ ᱜᱚᱝᱠᱮ ᱟᱹᱰᱤ ᱡᱳᱨ ᱫᱚᱨᱠᱟᱨ ᱜᱮ ᱯᱚᱭᱥᱟ ᱫᱚ, ᱱᱤᱛᱚᱜ ᱫᱚ ᱯᱚᱭᱥᱟ ᱪᱷᱟᱲᱟ ᱫᱩᱱᱭᱟᱹ ᱵᱟᱝ ᱪᱟᱞᱟᱜ ᱠᱟᱱᱟ ᱜᱚᱝᱠᱮ᱾
ᱡᱟᱢ ᱞᱟᱹᱭ ᱠᱟᱫ ᱜᱚᱝᱠᱮ ᱮᱠᱫᱚᱢ ᱢᱟᱱᱮ ᱱᱤᱛᱚᱜ ᱫᱚ ᱢᱟᱱᱮ ᱵᱮ ᱠᱟᱨ ᱡᱩᱫᱤᱢ ᱛᱟᱦᱮᱱᱟ ᱢᱟᱱᱮ ᱡᱩᱫᱤ ᱯᱚᱭᱥᱟ ᱠᱚ ᱵᱟᱝ ᱛᱟᱦᱮᱱ ᱛᱟᱢᱟ, ᱢᱟᱱᱮ ᱪᱮᱫ ᱞᱮᱠᱟ ᱪᱚ ᱦᱮᱸ ᱥᱮ?
ᱦᱮᱸ ᱮᱠᱫᱚᱢ ᱜᱮ᱾
ᱮᱠᱫᱚᱢ ᱥᱟᱹᱨᱤ ᱜᱮ᱾ ᱟᱨ ᱚᱲᱟᱜ ᱥᱮᱫ ᱚᱱᱛᱮ ᱵᱟᱦᱟ ᱥᱚᱦᱚᱨᱟᱭ ᱠᱚ ᱪᱮᱫ ᱞᱮᱠᱟ ᱛᱚᱵᱮ ᱦᱩᱭᱩᱜ ᱜᱮᱭᱟ ᱟᱯᱮᱥᱮᱫ ᱚᱱᱛᱮ?
ᱵᱟᱦᱟ ᱥᱚᱨᱦᱟᱭ ᱫᱚ ᱵᱷᱟᱞᱤ ᱜᱮ ᱦᱩᱭᱩᱜᱼᱟ᱾ ᱟᱫᱚ ᱦᱚᱜᱼᱚᱸᱭ ᱛᱚ ᱯᱮ ᱫᱤᱱ ᱜᱟᱱ ᱦᱩᱭᱱᱟ, ᱟᱢᱵᱟᱵᱚᱛᱤ ᱯᱟᱨᱚᱢ ᱱᱟ ᱟᱵᱚᱣᱟᱜ ᱠᱟᱱᱴᱷᱟᱲ ᱯᱚᱨᱚᱵᱽ ᱡᱟᱦᱟᱸ ᱠᱚ ᱞᱟᱹᱭᱟ᱾
ᱦᱮᱸ ᱠᱟᱱᱴᱷᱟᱲ ᱯᱚᱨᱚᱵᱽ᱾ ᱛᱚ ᱪᱮᱫ ᱞᱮᱠᱟ ᱢᱟᱱᱟᱣ ᱦᱩᱭ ᱱᱟ ᱠᱟᱱᱴᱷᱟᱲ ᱯᱚᱨᱚᱵᱽ ᱠᱚ ᱚᱱᱛᱮ?
ᱦᱩᱸ ᱚᱱᱛᱮ ᱯᱷᱳᱱ ᱦᱩᱭ ᱞᱮᱱᱟ ᱵᱷᱟᱜᱤ ᱜᱮᱠᱚ ᱢᱟᱱᱟᱣ ᱠᱮᱫᱟ᱾ ᱟᱹᱛᱳ ᱫᱤᱥᱚᱢ ᱥᱮᱫ ᱛᱚ ᱢᱟᱱᱮ ᱵᱷᱟᱞᱮ ᱜᱮ ᱠᱚ ᱢᱟᱱᱟᱣᱟ᱾ ᱥᱮᱛᱟᱜ ᱨᱮ ᱠᱟᱱᱴᱷᱟᱲ ᱠᱷᱤᱡᱟᱹᱲᱤ ᱠᱚ ᱡᱚᱢ ᱠᱮᱫᱟ, ᱟᱨ ᱟᱹᱭᱩᱵ ᱵᱮᱲᱟ ᱥᱮᱫ ᱠᱚ ᱯᱤᱴᱷᱟᱹ ᱠᱮᱫᱟ᱾
ᱟᱹᱭᱩᱵ ᱵᱟᱲᱟ ᱥᱮ ᱵᱟᱝ ᱯᱤᱴᱷᱟᱹᱭ ᱜᱮᱭᱟ ᱯᱮ, ᱫᱚ ᱪᱮᱫ ᱡᱤᱞ ᱯᱮ ᱯᱤᱴᱷᱟᱹᱭ ᱜᱮᱭᱟ?
ᱚᱱᱛᱮ ᱠᱚ ᱯᱤᱴᱷᱟᱹᱭ ᱜᱮᱭᱟ ᱚᱛ ᱩᱴᱟᱹ ᱠᱚ ᱛᱟᱯᱚᱨ ᱩᱱᱠᱩ ᱯᱳᱱ ᱠᱟᱴᱟ ᱡᱟᱦᱟᱸᱭ ᱜᱷᱟᱥ ᱠᱚ ᱡᱚᱢᱟ᱾
ᱦᱮᱸ ᱦᱮᱸ ᱦᱮᱸ ᱮᱠᱫᱚᱢ ᱮᱠᱫᱚᱢ ᱵᱩᱡᱷᱟᱹᱣ ᱠᱮᱫᱟᱹᱧ᱾
ᱦᱳᱭ,
ᱛᱚ
ᱚᱱᱛᱮ ᱪᱮᱫ ᱞᱮᱠᱟ?
ᱱᱤᱭᱟᱹ ᱵᱟᱨ ᱫᱚ ᱵᱟᱢ ᱪᱟᱞᱟᱣ ᱠᱟᱱᱟ? ᱱᱤᱭᱟᱹ ᱵᱟᱨ ᱛᱚᱵᱮ ᱜᱚᱸᱜᱷᱟ ᱡᱚᱢ ᱪᱟᱞᱟᱣ ᱞᱮᱱᱟᱢ ᱥᱮ ᱵᱟᱝ ᱛᱚᱵᱮ?
ᱵᱟᱝ ᱜᱮ ᱵᱟᱝ ᱪᱟᱞᱟᱣ ᱦᱩᱭ ᱠᱟᱱᱟ᱾
ᱚ ᱦᱮᱸ ᱛᱚ᱾ ᱟᱫᱚ ᱛᱤᱱᱟᱹᱜ ᱫᱤᱱ ᱞᱟᱦᱟᱨᱮᱢ ᱪᱟᱞᱟᱣᱟ ᱠᱟᱹᱢᱤ ᱠᱚᱫᱚ ᱪᱮᱫ ᱞᱮᱠᱟ ᱦᱮᱸ?
ᱦᱮᱸ
ᱛᱚ ᱜᱚᱢᱠᱮ ᱛᱤᱱᱟᱹᱜ ᱫᱤᱱ ᱞᱟᱦᱟ ᱨᱮ ᱛᱚᱵᱮ ᱠᱟᱹᱢᱤ ᱠᱚᱫᱚᱢ ᱪᱟᱞᱟᱣ ᱞᱮᱱᱟ? ᱚ ᱯᱳᱱ ᱢᱚᱬᱮ ᱥᱮᱨᱢᱟ ᱜᱟᱱ᱾
ᱦᱳᱭ,
ᱦᱮᱸ ᱛᱚ ᱟᱨ ᱛᱚᱵᱮ ᱯᱟᱲᱦᱟᱣ ᱠᱚ ᱚᱞᱚᱜ ᱠᱚ ᱦᱩᱭ ᱠᱟᱱᱟ ᱛᱚᱵᱮ᱾ ᱚᱞᱚᱜ ᱯᱟᱲᱦᱟᱣ ᱠᱚ?
ᱦᱮᱸ ᱯᱟᱲᱦᱟᱣ ᱠᱚ ᱦᱩᱭ ᱠᱟᱱ ᱜᱮᱭᱟ, ᱟᱫᱚ ᱢᱮᱱᱠᱷᱟᱱ ᱟᱵᱚ ᱥᱟᱱᱛᱟᱲ ᱠᱚᱫᱚ ᱩᱱᱟᱹᱜ ᱪᱟᱹᱠᱨᱤ ᱠᱚᱫᱚ ᱵᱟᱝᱵᱚᱱ ᱧᱟᱢᱟ ᱥᱮ, ᱛᱟᱞᱦᱮ ᱢᱚᱱᱮ ᱦᱩᱭᱩᱜ ᱠᱟᱱ ᱛᱟᱦᱮᱱᱟ ᱠᱟᱹᱢᱤ ᱠᱚ ᱪᱟᱞᱟᱣ ᱦᱩᱭ ᱞᱮᱱ ᱜᱮ, ᱪᱟᱹᱠᱨᱤ ᱠᱚ ᱡᱮᱦᱮᱛᱩ ᱵᱟᱝ ᱧᱟᱢᱚᱜ ᱠᱟᱱᱟ, ᱚᱱᱟ ᱠᱷᱟᱹᱛᱤᱨ ᱠᱟᱹᱢᱤ ᱠᱚ ᱦᱮᱡ ᱵᱟᱲᱟ ᱦᱩᱭ ᱠᱟᱱᱟ᱾
ᱠᱟᱹᱢᱤ ᱠᱚ ᱵᱟᱝ
ᱦᱳᱭ,
ᱛᱚ ᱪᱮᱫ ᱞᱮᱠᱟ ᱛᱚᱵᱮ ᱪᱮᱫᱠᱟ ᱪᱮᱫ? ᱜᱟᱹᱲᱤ ᱠᱚ ᱫᱚᱢᱮ ᱟᱞᱮᱥᱮᱡ ᱪᱟᱞᱟᱜ ᱠᱟᱱᱟ᱾ ᱟᱢᱟᱵᱳᱛᱤ ᱫᱚ ᱵᱷᱟᱞᱮ ᱜᱮ ᱯᱟᱨᱚᱢ ᱦᱩᱭ ᱠᱟᱱᱟ᱾ ᱢᱚᱴᱟᱢᱩᱴᱤ ᱱᱤᱭᱟᱹ ᱫᱷᱟᱣ ᱡᱟᱦᱟᱸ ᱟᱢᱟᱵᱳᱛᱤ ᱦᱩᱭᱮᱱ ᱛᱟᱞᱮᱭᱟ ᱢᱚᱴᱟᱢᱩᱴᱤ ᱵᱷᱟᱞᱮ ᱜᱮ, ᱵᱟᱝ ᱦᱩᱭ ᱠᱟᱱᱟ ᱵᱷᱟᱞᱮ, ᱡᱤᱞ ᱠᱚ ᱵᱷᱟᱞᱮ ᱜᱮ ᱢᱟᱱᱮ ᱟᱹᱜᱩ ᱦᱳᱭ ᱞᱮᱱᱟ᱾ ᱡᱚᱢ ᱦᱩᱭᱱᱟ ᱵᱷᱟᱜᱮ ᱜᱮ ᱵᱷᱟᱞᱮ ᱧᱚᱜ ᱜᱮ ᱢᱟᱱᱮ ᱦᱩᱭᱱᱟ᱾ ᱦᱳᱭᱱᱟ
ᱟ ᱛᱟᱦᱚᱞᱮ ᱟᱵᱚᱣᱟᱜ ᱥᱮᱴᱮᱨᱚᱜ ᱠᱟᱱ ᱫᱚ ᱟᱵᱚᱣᱟᱜ ᱡᱟᱦᱟᱸ ᱡᱤᱛᱠᱟᱹᱨ ᱢᱟᱦᱟ ᱢᱟᱦᱟᱸ ᱡᱟᱦᱟᱸ ᱠᱚ ᱞᱟᱹᱭᱟ ᱦᱩᱞ ᱢᱟᱦᱟ᱾
ᱦᱩᱞ ᱢᱟᱦᱟ ᱦᱮᱸ ᱥᱮ ᱦᱮᱸ ᱮᱠᱫᱚᱢ ᱮᱠᱫᱚᱢ ᱛᱚ ᱦᱩᱞ ᱢᱟᱦᱟ ᱛᱚᱵᱮ ᱟᱯᱮ ᱥᱮᱱᱟᱜ ᱠᱟᱹᱴᱤᱡ ᱞᱟᱹᱭ ᱛᱟᱞᱟᱝ ᱢᱮ
ᱦᱳᱭ ᱚᱱᱟ ᱜᱤ ᱞᱟᱹᱭ ᱛᱟᱦᱮᱸ-ᱟ ᱦᱩᱞ ᱢᱟᱱᱮ ᱠᱟᱹᱴᱤᱡ ᱮᱢ ᱞᱟᱹᱭᱟᱜ ᱠᱷᱟᱱ ᱵᱷᱟᱞᱤ ᱠᱚᱜᱼᱟ
ᱥᱮ ᱦᱩᱞ ᱢᱟᱦᱟ ᱦᱩᱞ ᱢᱟᱦᱟ ᱫᱚ ᱦᱚᱜᱼᱚᱭ ᱛᱤᱨᱤᱥᱮ ᱡᱩᱱ ᱦᱩᱭᱩᱜ ᱟ ᱥᱮ
ᱦᱳᱭ
ᱢᱳᱚᱴᱟᱢᱩᱴᱤ ᱵᱷᱟᱜᱮ ᱜᱮ ᱦᱩᱭᱩᱜᱼᱟ ᱡᱮᱦᱮᱛᱩ ᱚᱱᱟ ᱫᱤᱱ ᱦᱤᱞᱳᱜ ᱫᱚ ᱢᱟᱱᱮ ᱪᱮᱫ ᱤᱧ ᱞᱟᱹᱭᱟ ᱢᱟ᱾ ᱛᱤᱨᱤᱥᱮ ᱡᱩᱱ ᱟᱵᱚᱣᱟᱜ ᱡᱟᱦᱟᱸ ᱞᱟᱹᱲᱟᱹᱭ ᱦᱩᱭ ᱞᱮᱱᱟ ᱥᱮ
ᱦᱳᱭ
ᱟᱫᱚ ᱚᱱᱟ ᱫᱤᱱ ᱨᱮᱫᱚ ᱢᱟᱱᱮ ᱠᱤᱪᱷᱩ ᱜᱟᱱ ᱧᱮᱞᱚᱜ ᱠᱟᱱᱟ ᱡᱮ ᱢᱟᱱᱮ ᱜᱚᱴᱟ ᱫᱚ ᱵᱟᱠᱚ ᱢᱟᱱᱟᱣ ᱜᱮᱭᱟ ᱥᱮ ᱢᱟᱱᱮ ᱠᱷᱩᱵ ᱠᱚᱢ ᱠᱚ ᱢᱟᱱᱟᱣ ᱜᱮᱭᱟ
ᱦᱮᱸ
ᱛᱤᱨᱤᱥᱮ ᱡᱩᱱ ᱡᱮᱢᱚᱱ ᱠᱤᱪᱷᱩᱜᱟᱱ ᱦᱚᱲ ᱫᱚ ᱟᱛᱳ ᱨᱮᱧ ᱧᱮᱞ ᱵᱟᱲᱟ ᱠᱟᱫᱟ᱾ ᱠᱤᱪᱷᱩ ᱫᱚ ᱢᱟᱱᱮ ᱵᱟᱝ ᱦᱩᱭᱩᱜ ᱜᱮᱭᱟ ᱢᱟᱱᱮ ᱛᱤᱨᱤᱥᱮ ᱡᱩᱱ ᱵᱟᱠᱚ ᱢᱟᱱᱟᱣ ᱜᱮᱭᱟ ᱪᱮᱫᱟᱜ ᱥᱮ ᱡᱷᱚᱛᱚ ᱟᱵᱚ ᱡᱟᱦᱟᱸ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱦᱮᱸ ᱢᱟᱱᱮ ᱚᱱᱟ ᱠᱚᱫᱚ ᱢᱟᱱᱮ ᱵᱟᱵᱚᱱ ᱢᱟᱱᱟᱣ ᱜᱮᱭᱟ ᱠᱤᱪᱷᱩᱜᱟᱱ ᱡᱟᱦᱟᱸ ᱢᱟᱱᱮ ᱠᱟᱹᱴᱤᱡ ᱟᱹᱛᱩ ᱠᱟᱹᱴᱤᱡ ᱨᱟᱥᱮ ᱧᱚᱜ ᱜᱮᱭᱟ ᱥᱮ ᱡᱟᱦᱟᱸ ᱟᱛᱳ ᱠᱟᱹᱴ ᱢᱮᱞᱟ ᱢᱮᱥᱟ ᱧᱚᱜ ᱜᱮᱭᱟ ᱢᱟᱱᱮ ᱚᱱᱮ ᱚᱱᱠᱟᱱ ᱟᱛᱳ ᱦᱚᱲ ᱜᱮᱠᱚ ᱢᱟᱱᱟᱣ ᱠᱮᱭᱟ ᱛᱤᱨᱤᱥᱟ ᱡᱩᱱ ᱫᱚ ᱟᱨ ᱟᱯᱮ ᱥᱮᱫ ᱛᱚᱵᱮ ᱛᱤᱨᱤᱥᱮ ᱡᱩᱱ ᱠᱚᱨᱮ ᱚᱨᱜᱮᱥᱴᱟᱨ ᱠᱚ ᱫᱚᱯᱮ ᱟ. ᱜᱩᱭ ᱜᱮᱭᱟ ᱥᱮ ᱪᱮᱫ᱾ ᱚᱱᱠᱟ ᱦᱩᱭᱩᱜ ᱜᱮ ᱠᱤ ᱡᱟᱦᱟᱱᱟᱜ
ᱮᱠᱫᱚᱢ ᱜᱮ ᱵᱟᱝ ᱟᱞᱮᱥᱮᱫ ᱦᱚᱸ ᱚᱱᱟ ᱠᱚᱫᱚ ᱢᱟᱱᱟ ᱜᱮᱭᱟ ᱢᱮᱱᱠᱷᱟᱱ ᱮᱴᱟᱜ ᱮᱴᱟᱜ ᱥᱮᱫ ᱞᱤᱧ ᱟᱸᱡᱚᱢ ᱵᱟᱲᱟ ᱠᱟᱫᱟ ᱧᱮᱞ ᱵᱟᱲᱟ ᱠᱟᱫ ᱜᱮᱭᱟᱞᱤᱧ ᱤᱭᱩᱴᱩᱵᱽ ᱠᱚᱨᱮ ᱦᱮᱸᱥᱮ ᱚᱱᱟ ᱛᱤᱨᱤᱥᱟ ᱡᱩᱱ ᱦᱩᱞ ᱢᱟᱦᱟ ᱩᱯᱚᱞᱚᱠᱠᱷᱮ ᱵᱚᱞᱚ ᱮᱱᱮᱡ ᱯᱨᱳᱜᱨᱟᱢ ᱚᱨᱜᱮᱥᱴᱟᱨ ᱚᱱᱟ ᱠᱚᱠᱚ ᱫᱚᱦᱚᱭᱟ᱾
ᱦᱮᱸ ᱢᱟᱱᱮ ᱚᱱᱟ ᱢᱟᱱᱮ ᱤᱧᱫᱩᱧ ᱞᱟᱹᱭᱟ ᱚᱱᱟ ᱠᱚᱫᱚ ᱪᱮᱫᱟᱜ ᱵᱟᱝ ᱵᱷᱟᱜᱮ ᱢᱟᱱᱮ ᱚᱱᱟ ᱟᱵᱚ ᱠᱤᱪᱷᱩ ᱥᱟᱱᱛᱟᱲ ᱟᱵᱚ ᱵᱟᱠᱚ ᱵᱩᱡ ᱛᱟᱵᱚᱱᱟ ᱚᱱᱟ ᱠᱟᱛᱷᱟ ᱠᱚ ᱢᱟᱱᱮ ᱪᱮᱫ ᱤᱧ ᱞᱟᱹᱭᱟ ᱧᱮᱞ ᱟᱹᱜᱩ ᱦᱩᱭ ᱟᱠᱟᱱᱟ ᱡᱮ ᱠᱤᱪᱷᱩ ᱥᱟᱱᱛᱟᱲ ᱢᱮᱱᱟᱜ ᱠᱚᱣᱟ ᱠᱤᱱᱛᱩ ᱩᱱᱠᱩ ᱫᱚ ᱱᱚᱣᱟ ᱠᱚ ᱱᱤᱭᱮ ᱫᱚ ᱩᱱᱟᱹᱜ ᱵᱟᱠᱚ ᱵᱟᱲᱟᱭᱟ᱾ ᱡᱟᱦᱟᱸᱭ ᱟᱵᱚ ᱦᱤᱛᱚᱜ ᱵᱚᱱ ᱯᱟᱲᱦᱟᱜ ᱠᱟᱱᱟ ᱥᱟᱱᱛᱟᱲ ᱛᱮ ᱡᱟᱦᱟᱸᱭ ᱠᱚ ᱡᱩᱫᱤ ᱡᱟᱦᱟᱸᱭ ᱠᱚ ᱯᱟᱲᱦᱟᱜ ᱠᱟᱱ ᱜᱤᱫᱽᱨᱟᱹ ᱠᱚ ᱟᱵᱚ ᱨᱮᱱ ᱯᱟᱹᱴᱷᱩᱣᱟᱹ ᱠᱚ ᱡᱟᱸᱦᱟ ᱟᱵᱚ ᱞᱟᱛᱟᱨ ᱨᱮ ᱢᱮᱱᱟᱜ ᱠᱚᱣᱟ ᱩᱱᱠᱩ ᱱᱤᱛᱳᱜ ᱡᱮᱢᱚᱱ ᱠᱟᱹᱴᱤᱡ ᱠᱷᱚᱱᱟᱜ ᱡᱟᱦᱟᱸᱭ ᱥᱟᱱᱛᱟᱲᱤ ᱡᱟᱦᱟᱸᱭ ᱜᱤᱫᱽᱨᱟᱹ ᱢᱟᱱᱮ ᱟᱛᱳ ᱠᱚᱨᱮ ᱠᱚ ᱯᱟᱲᱦᱟᱜ ᱠᱟᱱᱟ ᱩᱱᱠᱩ ᱫᱚᱠᱚ ᱵᱟᱲᱟᱭᱟ ᱡᱮ ᱦᱩᱞᱫᱚ ᱢᱟᱱᱮ ᱪᱮᱫ ᱡᱤᱱᱤᱥ ᱠᱟᱱᱟ ᱥᱮ ᱪᱮᱫ ᱠᱷᱟᱹᱛᱟᱹᱨ ᱠᱚ ᱢᱟᱱᱟᱣᱟ ᱢᱟᱱᱮ ᱪᱮᱫ ᱫᱤᱱ ᱠᱟᱱᱟ᱾ ᱠᱤᱱᱛᱩ ᱠᱤᱪᱷ ᱜᱟᱱ ᱢᱮᱱᱟᱜ ᱠᱚᱣᱟ ᱡᱟᱦᱟᱸᱭ ᱵᱟᱝᱞᱟ ᱛᱮᱠᱚ ᱯᱟᱲᱦᱟᱣ ᱠᱟᱱᱟ ᱠᱤᱪᱷᱩ ᱩᱱᱠᱩ ᱫᱚ ᱢᱟᱱᱮ ᱵᱟᱝ ᱠᱚ ᱛᱤᱭᱳᱜ ᱠᱟᱫᱟ ᱡᱮ ᱩᱱᱟ. ᱜ ᱫᱚ ᱢᱟᱱᱮ ᱵᱟᱲᱟᱭ ᱠᱟᱛᱮᱫ ᱨᱮᱚᱸ ᱢᱟᱱᱮ ᱩᱱᱟᱹᱜ ᱢᱟᱱᱮ ᱚᱱᱟ ᱫᱚ ᱜᱟᱹᱦᱤᱨ ᱥᱮᱫ ᱵᱟᱠᱚ ᱢᱚᱱᱮᱭᱟ ᱵᱩᱡ ᱫᱟᱢ ᱚᱱᱮ ᱚᱱᱠᱟᱱ ᱡᱷᱚᱛᱚ ᱦᱚᱲᱟᱜ ᱩᱭᱦᱟᱹᱨ ᱵᱷᱵᱱᱟ ᱫᱚ ᱵᱟᱝ ᱵᱟᱝ ᱢᱤᱫᱜ ᱟ ᱥᱮ ᱤᱱᱟᱹᱛᱮ ᱚᱱᱟ ᱦᱚᱛᱮ ᱛᱮ ᱢᱟᱱᱮ ᱩᱱᱠᱩ ᱫᱚ ᱠᱚ ᱟᱹᱜᱩᱭᱭᱟ ᱦᱟᱱᱟ ᱱᱟᱣᱟ ᱢᱚᱱᱮ ᱠᱚ ᱨᱟᱹᱥᱠᱟᱹ ᱞᱮᱠᱟᱱ ᱫᱤᱱ ᱩᱱᱫᱤᱱ ᱦᱤᱞᱳᱜ ᱢᱟᱱᱮ ᱛᱤᱱᱟᱹᱜ ᱡᱮ ᱢᱟᱱᱮ ᱟᱵᱚ ᱥᱟᱱᱛᱟᱲ ᱢᱟᱭᱟᱢ ᱠᱚ ᱞᱮᱸᱜᱤ ᱞᱮᱱᱟ ᱩᱱᱫᱤᱱ ᱦᱮᱥᱮ ᱚᱱ ᱚᱱᱠᱟ ᱚᱱᱟ ᱦᱚᱸ, ᱟᱨ ᱟᱯᱮ ᱥᱮᱫ ᱚᱱᱠᱟ ᱜᱚᱝᱠᱮ ᱟᱨ ᱛᱚᱵᱮ ᱟᱯᱮ ᱥᱮᱫ ᱡᱟᱦᱟᱸ ᱚᱱᱟ ᱦᱩᱞ ᱢᱟᱦᱟ ᱢᱟᱱᱮ ᱦᱩᱞ ᱢᱟᱦᱟ ᱫᱚ ᱪᱮᱫᱠᱟ ᱟᱛᱳ ᱟᱯᱮ ᱟᱛᱳ ᱨᱮ ᱢᱟᱱᱟᱣ ᱜᱮᱭᱟ ᱥᱮ ᱮᱴᱟᱜ ᱟᱛᱳ ᱚᱱᱠᱟ ᱢᱟᱱᱟᱣ ᱜᱮᱭᱟ ᱠᱚ ᱚᱱᱠᱟ,
ᱦᱮᱸ ᱜᱚᱝᱠᱮ ᱟᱞᱮ ᱦᱚᱸ ᱚᱱᱠᱟ ᱯᱩᱱᱭᱟ ᱢᱚᱬᱮ ᱜᱚᱴᱟᱝ ᱟᱹᱛᱩ ᱢᱮᱱᱟᱜ ᱛᱟᱞᱮᱭᱟ, ᱚᱱᱠᱟ ᱢᱤᱫᱴᱟᱝ ᱟᱛᱳ ᱚᱱᱠᱟ ᱯᱩᱱᱮ ᱢᱚᱬᱮ ᱜᱚᱴᱟᱝ ᱟᱛᱳ ᱢᱮᱥᱟ ᱠᱟᱛᱮᱜ ᱜᱮ ᱢᱤᱫᱴᱮᱱ ᱟᱞᱮ ᱦᱩᱞ ᱢᱟᱦᱟᱞᱮ ᱢᱟᱱᱟᱣᱟ ᱾
ᱵᱟᱝ ᱵᱟᱝ ᱢᱟᱱᱮ ᱩᱱ ᱦᱤᱞᱳᱜ ᱫᱚ ᱴᱮ ᱢᱟᱱᱮ ᱫᱷᱩᱛᱤ ᱢᱩᱛᱤ ᱠᱟᱛᱮᱫ ᱯᱮ ᱪᱟᱞᱟᱜᱼᱟ ᱵᱟᱝ ᱛᱩᱯᱩ ᱯᱷᱟᱨᱪᱟ ᱠᱟᱛᱮᱮᱫ ᱚᱱᱠᱟ,
ᱥᱮᱛᱟᱜ ᱥᱮᱛᱟᱜ ᱠᱷᱚᱱ ᱩᱯᱟᱹᱥ ᱨᱮᱞᱮ ᱛᱟᱦᱮᱸᱱᱟ, ᱦᱮᱸᱥᱮ ᱚᱱᱟ ᱞᱟᱦᱟ ᱫᱤᱱ ᱦᱤᱞᱳᱜ ᱡᱟᱦᱟᱸ ᱵᱟᱨ ᱯᱟᱲᱟᱜᱼᱟ
ᱦᱮᱸ
ᱩᱱ ᱦᱤᱞᱳᱜ ᱫᱚ ᱟᱞᱮ ᱡᱷᱚᱛᱚ ᱦᱚᱲ ᱚᱲᱟᱜ ᱚᱲᱟᱜ ᱢᱤᱫ ᱪᱟᱹᱮᱴᱤ ᱠᱟᱛᱮᱫ ᱪᱟᱣᱞᱮ ᱞᱮ ᱟᱜᱩᱭᱟ,
ᱦᱩᱸ
ᱚᱱᱟ ᱪᱟᱣᱞᱮ ᱛᱮᱜᱮ ᱡᱮᱦᱤᱞᱳᱜ ᱦᱩᱞ ᱢᱟᱦᱟ ᱦᱩᱭᱩᱜᱼᱟ ᱩᱱ ᱦᱤᱞᱳᱜ ᱞᱮ ᱥᱳᱲᱮᱭᱟ᱾
ᱚᱸ
ᱯᱩᱡᱟᱹ ᱠᱚ ᱚᱱᱟ ᱠᱚ ᱵᱚᱸᱜᱟ ᱵᱩᱨᱩ ᱛᱮᱜᱮ ᱦᱩᱭᱩᱜᱼᱟ ᱵᱟᱨᱚ ᱵᱟᱡᱟᱜ ᱚᱠᱛᱚ ᱦᱩᱭ ᱜᱚᱫᱚᱜᱼᱟ ᱾
ᱦᱮᱸ,
ᱛᱟᱯᱚᱨᱮ ᱩᱱ ᱛᱮᱦᱚᱸ ᱥᱚᱲᱮ ᱠᱚ ᱦᱩᱭᱩᱜᱼᱟ,
ᱦᱮᱸ
ᱛᱟᱦᱚᱞᱮ ᱚᱱᱟ ᱠᱚ ᱥᱚᱲᱮ ᱠᱚ ᱡᱚᱢ ᱵᱟᱲᱟ ᱠᱟᱛᱮᱫ ᱮᱱᱮᱡ ᱥᱮᱨᱮᱧ ᱠᱚ ᱦᱩᱭᱩᱜᱼᱟ ᱟᱞᱮ ᱱᱚᱛᱮ ᱫᱚ ᱵᱚᱞ ᱮᱱᱮᱡ ᱠᱚ ᱚᱨᱠᱮᱥᱴᱟᱨ ᱠᱚ ᱠᱳᱱᱳ ᱯᱨᱳᱜᱨᱟᱢ ᱜᱮ ᱵᱟᱝ ᱦᱩᱭᱩᱜᱼᱟ ᱾
ᱦᱚᱸ ᱟᱹᱰᱤ ᱱᱟᱯᱟᱭ ᱠᱟᱛᱷᱟ ᱾
ᱦᱳᱭ ᱾
ᱟᱹᱰᱤ ᱢᱟᱱᱮ ᱡᱟᱭᱡᱚᱢᱚᱠ ᱜᱮᱯᱮ ᱢᱟᱱᱟᱣᱟ ᱢᱟᱱᱮ ᱠᱟᱹᱴᱤᱡ ᱢᱟᱱᱮ ᱦᱩᱞ ᱢᱟᱦᱟ ᱞᱮᱠᱟ ᱜᱮᱯᱮ ᱢᱟᱱᱟᱣᱟ ᱦᱮᱸ ᱥᱮ ᱟᱯᱮ ᱫᱚ ᱾
ᱦᱮᱸ ᱮᱠᱫᱚᱢ ᱜᱮ ᱾
ᱚᱱᱠᱟ ᱜᱮ ᱢᱟᱱᱟᱣ ᱫᱚᱨᱠᱟᱨ ᱤᱧ ᱤᱧ ᱫᱩᱧ ᱞᱟᱹᱭ ᱡᱩᱫᱤ ᱟᱵᱚ ᱱᱚᱣᱟ ᱥᱟᱱᱛᱟᱲ ᱦᱚᱲ ᱡᱩᱫᱤ ᱡᱷᱚᱛᱚ ᱦᱚᱲᱜᱮ ᱱᱚᱝᱠᱟ ᱜᱮ ᱡᱩᱫᱤ ᱵᱚ ᱢᱟᱱᱟᱣᱟ ᱜᱚᱴᱟ ᱢᱟᱱᱮ ᱡᱟᱦᱟᱸ ᱛᱤᱱᱟᱹᱜ ᱢᱮᱱᱟᱜ ᱛᱟᱢᱟ ᱥᱟᱱᱛᱟᱲ ᱟᱛᱳ ᱢᱟᱱᱮ ᱡᱷᱚᱛᱚ ᱦᱚᱲ ᱡᱩᱫᱤ ᱱᱚᱝᱠᱟᱢ ᱢᱟᱱᱟᱣᱟ ᱢᱟᱱᱮ ᱟᱹᱰᱤᱜᱮ ᱱᱟᱯᱟᱭᱚᱜᱼᱟ ᱦᱮᱥᱮ ᱵᱟᱝ ᱦᱮᱸ ᱾
ᱦᱩᱸ
ᱤᱧ ᱠᱤᱪᱷᱩ ᱢᱤᱫ ᱫᱤᱱᱤᱧ ᱧᱮᱞᱮᱫ ᱛᱟᱦᱮᱸᱱ ᱚᱱᱮ ᱤᱭᱟᱹᱨᱮ ᱢᱩᱢᱵᱟᱭ ᱨᱮ ᱢᱤᱫ ᱫᱤᱱᱤᱧ ᱧᱮᱞᱮᱫ ᱛᱟᱦᱮᱸᱜ ᱢᱟᱱᱮ ᱚᱱᱠᱟ ᱢᱟᱱᱮ ᱦᱩᱞ ᱢᱟᱦᱟ ᱫᱤᱱ ᱠᱟᱱᱟ ᱦᱮᱸ ᱟᱨ ᱚᱱᱠᱟᱱᱟᱜ ᱢᱟᱱᱮ ᱯᱳᱜᱨᱟᱢ ᱦᱩᱭᱩᱜ ᱠᱟᱱᱟ, ᱡᱮᱢᱚᱱ ᱱᱮᱛᱟᱨ ᱫᱚ ᱡᱮᱢᱚᱱ ᱪᱷᱟᱯᱨᱤ ᱚᱱᱠᱟ ᱯᱳᱨᱜᱨᱟᱢ ᱠᱚ ᱦᱩᱭᱩᱜ ᱠᱟᱱᱟ ᱦᱮ ᱦᱚᱜ ᱱᱚᱝᱠᱟ ᱴᱟᱭᱤᱯ ᱦᱩᱭᱩᱜ ᱚᱱᱟ ᱯᱳᱨᱜᱨᱟᱢ ᱟᱨ ᱚᱱᱮ ᱯᱷᱳᱴᱳ ᱢᱮᱱᱟᱜᱼᱟ ᱥᱤᱫᱩ ᱠᱟᱹᱱᱩᱣᱟᱜ ᱯᱷᱳᱴᱳ ᱢᱮᱱᱟᱜᱼᱟ ᱚᱸᱰᱮ, ᱢᱟᱱᱮ ᱚᱱᱟᱜᱤ ᱵᱷᱟᱞᱮᱜ ᱠᱟᱱᱟ ᱟᱢ ᱦᱚ ᱪᱮᱫ ᱮᱢ ᱞᱟᱹᱭᱟ ᱚᱱᱟ ᱫᱚ ᱵᱟᱝ ᱢᱚᱡᱽ ᱦᱮᱸᱥᱮ,
ᱦᱩᱸ᱾
ᱱᱚᱣᱟ ᱠᱚᱫᱚ ᱟᱵᱚ ᱞᱟᱹᱜᱤᱫ ᱫᱚ ᱥᱟᱹᱨᱤᱜᱮ ᱡᱫᱤ ᱮᱴᱟᱜ ᱮᱴᱟᱜ ᱡᱟᱹᱛᱤ ᱠᱚᱣᱟᱜ ᱫᱚ ᱠᱤᱱᱛᱩ ᱩᱱᱠᱩ ᱡᱟᱦᱟᱸ ᱮᱴᱟᱜ ᱡᱟᱹᱛᱤ ᱠᱚ ᱡᱟᱦᱟᱸ ᱛᱤᱱᱟᱹᱜ ᱦᱩᱭᱩᱜ ᱛᱟᱠᱚᱣᱟ ᱩᱱᱠᱩᱭᱟᱜ ᱛᱤ ᱨᱮᱜᱮ ᱚᱱᱠᱟ ᱦᱩᱭᱩᱜ ᱛᱮ ᱡᱟᱦᱟᱱᱟᱜ ᱡᱮᱢᱚᱱ ᱡᱮᱢᱚᱱ ᱤᱭᱟᱹ ᱪᱮᱫ ᱠᱚ ᱞᱟᱹᱭᱟ ᱯᱚᱱᱨᱚᱭ ᱟᱜᱚᱥᱴ᱾ ᱵᱟᱲᱟᱭᱟᱢ ᱫᱟᱹᱲ ᱮᱢ ᱫᱟᱹᱲ ᱛᱚ ᱦᱩᱭᱩᱜᱼᱟ᱾ ᱫᱤᱠᱩ ᱡᱚᱠᱷᱚᱱ ᱩᱱ ᱪᱮᱫᱠᱟ ᱠᱚ ᱢᱟᱱᱟᱣ-ᱟ ᱩᱱᱠᱩ ᱞᱟᱹᱭ ᱢᱮᱥᱮ?
ᱩᱱᱠᱩ ᱫᱚ ᱚᱱᱟ ᱩᱱᱠᱩ ᱫᱚ ᱵᱟᱝᱠᱚ ᱢᱟᱱᱟᱜ-ᱟ᱾ ᱩᱱᱠᱩ ᱫᱚ ᱡᱟᱦᱟᱸ ᱟᱜ ᱟᱠᱚᱣᱟᱜ ᱡᱟᱦᱟᱸ ᱡᱤᱛᱠᱟᱹᱨ ᱢᱟᱦᱟ ᱚᱱᱟᱠᱚ ᱢᱟᱱᱟᱣᱟ᱾
ᱦᱩᱸ ᱾
ᱟᱨ ᱠᱷᱮᱞ ᱠᱚ ᱠᱟᱹᱴᱤᱡ ᱠᱚ ᱫᱚᱦᱚᱭᱟ ᱯᱨᱳᱜᱨᱟᱢ ᱠᱚᱫᱚ ᱩᱱᱚᱱᱠᱟ ᱫᱚ ᱵᱟᱝ ᱦᱩᱭᱩᱜ ᱛᱟᱠᱚᱣᱟ᱾
ᱦᱮᱸ᱾ ᱩᱱ ᱱᱚᱝᱠᱟᱜᱮ ᱥᱟᱹᱨᱤ ᱜᱮ ᱡᱟᱢ ᱞᱟᱹᱭᱠᱟᱫ ᱱᱚᱸᱰᱮ ᱟᱞᱮ ᱴᱷᱮᱱ ᱤᱧ ᱡᱟᱦᱟᱸ ᱨᱤᱧ ᱛᱟᱦᱮᱱ ᱜᱮᱭᱟ ᱦᱮᱸ ᱱᱚᱸᱰᱮ ᱫᱚ ᱢᱮᱴᱟᱝ ᱱᱚᱸᱰᱮ ᱵᱟᱡᱟᱨ ᱛᱟᱦᱮᱱ ᱜᱮᱭᱟ ᱛᱚ ᱦᱮᱸ ᱵᱟᱭᱨᱮ ᱥᱮᱫ ᱨᱮ᱾ ᱤᱧᱤᱧ ᱯᱟᱲᱦᱟᱜ ᱜᱮᱭᱟ ᱛᱚ ᱱᱚᱸᱰᱮ ᱠᱚᱞᱮᱡᱽ ᱨᱤᱧ ᱯᱟᱲᱦᱟᱜ ᱜᱮᱭᱟ ᱤᱧ ᱫᱚ᱾ ᱟᱫᱚ ᱠᱚᱞᱮᱡᱽᱨᱮᱞᱮ ᱢᱟᱱᱟᱣ ᱜᱮᱭᱟ ᱵᱟᱹᱞᱮ ᱜᱮᱞᱮ ᱢᱟᱱᱟᱣᱟ ᱟᱞᱮ ᱢᱟᱱᱮ ᱢᱟᱱᱟᱣ ᱞᱮᱠᱟ ᱞᱮ ᱢᱟᱱᱟᱣᱟ ᱡᱮᱦᱮᱛᱩ ᱠᱚᱞᱮᱡᱽ ᱨᱮ ᱢᱟᱱᱮ ᱥᱟᱱᱛᱟᱲᱤ ᱜᱤᱫᱽᱨᱟᱹ ᱠᱚ ᱢᱟᱱᱮ ᱥᱟᱺᱜᱤᱧ ᱥᱟᱺᱜᱤᱧ ᱠᱚᱨᱮᱜ ᱢᱮᱱᱟᱜ ᱠᱚᱣᱟ ᱩᱱᱠᱩ ᱫᱚ ᱱᱟᱜ ᱠᱷᱟᱱ ᱡᱚᱛᱚ ᱜᱤᱫᱽᱨᱟᱹ ᱫᱚ ᱱᱟᱜ ᱠᱷᱟᱱ ᱮᱴᱟᱜ ᱟᱠᱚ ᱟᱠᱚ ᱚᱛᱩ ᱠᱚᱨᱮ ᱦᱩᱭᱩᱜ ᱟᱛᱚ ᱩᱱᱠᱩ ᱫᱚ ᱱᱟᱜ ᱠᱷᱟᱱ ᱫᱚ ᱵᱟᱠᱚ ᱦᱮᱡ ᱫᱟᱲᱮᱭᱟᱜᱼᱟ᱾ ᱟᱫᱚ ᱟᱞᱮ ᱡᱟᱦᱟᱸ ᱛᱤᱱᱟᱹᱜ ᱢᱮᱥ ᱠᱚᱨᱮ ᱢᱮᱱᱟᱜ ᱞᱮᱭᱟ ᱜᱤᱫᱽᱨᱟᱹ ᱠᱚ ᱡᱟᱦᱟᱸᱭ ᱡᱩᱫᱤ ᱠᱚ ᱦᱮᱡ ᱫᱟᱲᱮᱭᱟᱜ ᱠᱷᱟᱱ ᱦᱤᱡᱩᱜ ᱟᱠᱚ᱾ ᱟᱞᱮ ᱠᱚᱨᱮ ᱜᱮᱞᱮ ᱢᱟᱱᱟᱣᱟ ᱠᱟᱹᱴᱤᱡ ᱫᱷᱩᱲᱟᱹᱣ ᱛᱮ ᱡᱟᱜᱮ ᱢᱟᱱᱟᱣ ᱞᱮᱠᱟ᱾ ᱢᱟᱱᱮ ᱵᱷᱟᱹᱞᱤ ᱜᱮᱞᱮ ᱢᱟᱱᱟᱣᱟ ᱚᱱᱟ ᱜᱮ ᱟᱞᱮᱭᱟ ᱢᱚᱱᱮ ᱥᱟᱱᱛᱤ ᱡᱮ ᱵᱟᱝ ᱢᱟᱱᱟᱣ ᱦᱩᱭᱱᱟ ᱛᱤᱨᱤᱥᱮ ᱡᱩᱱ᱾ ᱦᱮᱸ᱾ ᱟᱨ ᱤᱭᱟᱹ ᱦᱮᱸ ᱞᱟᱹᱭ ᱢᱮ?
ᱫᱟᱹᱧ ᱠᱚᱞᱮᱡᱽ ᱠᱚᱨᱮ ᱫᱚ ᱮᱠᱫᱚᱢ ᱱᱚᱣᱟ ᱫᱚ ᱢᱟᱱᱟᱣ ᱵᱟᱛᱟᱣ ᱫᱚᱨᱠᱟᱨ ᱜᱮ ᱡᱮᱦᱮᱛᱩ
ᱥᱟᱱᱛᱟᱲ ᱛᱮ ᱯᱟᱲᱦᱟᱜ ᱠᱟᱱᱟ ᱥᱮ? ᱤᱧᱫᱩᱧ ᱯᱟᱲᱦᱟᱜ ᱠᱟᱱᱟ ᱤᱧ᱾ ᱟᱨ ᱵᱟᱡᱟᱨ ᱥᱩᱨ ᱨᱮ ᱦᱩᱭᱩᱜ ᱜᱮᱭᱟ ᱢᱤᱫᱴᱟᱝ ᱱᱚᱸᱰᱮ ᱥᱤᱫᱩ, ᱠᱟᱱᱩ ᱟᱜ ᱢᱩᱨᱛᱤ ᱢᱮᱱᱟᱜ ᱛᱟᱹᱠᱤᱱᱟ ᱵᱟᱨᱭᱟ ᱦᱮᱸ᱾
ᱵᱮᱱᱟᱣ ᱠᱟᱫᱟ ᱠᱚ ᱚᱸᱰᱮ ᱦᱚᱸ ᱦᱩᱞ ᱢᱟᱦᱟ ᱦᱩᱭᱩᱜ ᱜᱮᱭᱟ ᱚᱸᱰᱮ ᱦᱚᱸ ᱵᱷᱟᱞᱮ ᱜᱮ᱾ ᱟᱨ ᱱᱤᱭᱟᱹ ᱵᱟᱨ ᱫᱚ ᱱᱟᱜᱠᱷᱟᱱ ᱚᱸᱰᱮ ᱥᱤᱫᱩ, ᱠᱟᱱᱩᱣᱟᱜ ᱢᱩᱨᱛᱤ ᱠᱟᱹᱴᱤᱡ ᱚᱱᱮ ᱠᱟᱹᱴᱤᱡ ᱤᱭᱟᱹ ᱟᱠᱟᱱᱟ ᱤᱧᱟᱹᱜ ᱠᱚᱸᱰᱟᱹᱮᱞ ᱟᱠᱟᱱᱟ ᱠᱟᱹᱴᱤᱡ ᱢᱮᱴᱟᱝ ᱢᱟᱱᱮ ᱦᱟᱹᱛᱤ ᱦᱮᱡ ᱞᱮᱱᱟ ᱵᱩᱡᱫᱟᱢ᱾
ᱟᱪᱪᱷᱟ ᱟᱪᱪᱷᱟ ᱢᱚᱬᱮ ᱠᱟᱴᱟ᱾
ᱦᱮᱸ ᱦᱮᱡ ᱞᱮᱱᱟᱭ ᱢᱚᱬᱮ ᱠᱟᱴᱟ ᱟᱫᱚ ᱢᱟᱱᱮ ᱚᱱᱮ ᱪᱮᱫᱞᱮᱠᱟ ᱥᱩᱨᱛᱤ ᱥᱮ ᱪᱮᱫ ᱛᱮ ᱚᱱᱮ ᱟᱫᱚ ᱩᱱᱠᱤ ᱢᱩᱨᱛᱤ ᱛᱟᱦᱮᱸ ᱠᱟᱱ ᱛᱟᱹᱠᱤᱱᱟ ᱛᱚ ᱟᱫᱚ ᱴᱷᱮᱞᱟᱣ ᱟᱠᱟᱫ ᱛᱟᱹᱠᱤᱱᱟ ᱟᱫᱚ ᱠᱟᱹᱴᱤᱡ ᱠᱤᱱ ᱦᱮᱞᱟᱣ ᱟᱠᱟᱱᱟ ᱦᱮᱸ ᱟᱫᱚ ᱱᱤᱭᱟᱹ ᱵᱟᱨ ᱟᱫᱚ ᱱᱟᱜ ᱠᱷᱟᱱ ᱩᱱᱠᱩ ᱢᱚᱱᱮ ᱫᱟ ᱠᱟᱹᱴᱤᱡ ᱚᱱᱟ ᱚᱱᱟ ᱫᱚ ᱱᱟᱜ ᱠᱷᱟᱱ ᱥᱚᱡᱷᱮ‌ ᱵᱟᱭᱨᱮᱜᱼᱟ ᱚᱱᱟ ᱢᱩᱨᱛᱤᱴᱟᱜ᱾ ᱟᱫᱚ ᱫᱚ ᱚᱱᱟ ᱫᱚ ᱵᱟᱹᱲᱤᱡ ᱫᱚ ᱵᱟᱝ ᱠᱟᱱᱟ ᱡᱮ ᱦᱚᱲ ᱠᱚ ᱚᱱᱠᱟ ᱟᱠᱟᱫᱟ ᱥᱮ ᱵᱟᱝ ᱡᱮᱦᱮᱛᱩ ᱩᱱᱤ ᱦᱚᱸ ᱢᱤᱫᱴᱟᱝ ᱵᱚᱸᱜᱟ ᱵᱩᱨᱩ ᱜᱮ ᱠᱟᱱᱟᱭ ᱥᱮ ᱵᱟᱝ ᱪᱮᱫ ᱮᱢ ᱞᱟᱹᱭᱟ ᱚᱱᱟ ᱫᱚ ᱩᱱᱟᱹᱜ ᱤᱭᱟᱹ ᱫᱚ ᱵᱟᱝ ᱠᱟᱱᱟ᱾ ᱛᱚᱵᱮ ᱵᱚᱞ ᱠᱚᱢ ᱠᱷᱮᱞᱳᱜ ᱜᱮᱭᱟ ᱥᱮ ᱵᱟᱝ ᱛᱚᱵᱮ ᱟᱢ ᱫᱚ? ᱦᱮᱸ ᱦᱮᱸ ᱠᱷᱮᱞ ᱵᱟᱲᱟ ᱦᱩᱭᱩᱜ ᱠᱟᱱ ᱫᱚ, ᱦᱮᱸ ᱛᱚ ᱞᱟᱦᱟ ᱛᱮ ᱪᱮᱫ ᱞᱮᱠᱟ ᱵᱚᱞ ᱠᱚᱯᱮ ᱠᱷᱮᱞ ᱜᱮ ᱟᱫᱚ ᱢᱮ?
ᱦᱩᱸ ᱟᱛᱚ ᱠᱚᱨᱮ ᱵᱷᱟᱞᱤ ᱜᱮ ᱦᱩᱭᱩᱜ ᱜᱮᱭᱟ ᱟᱫᱚ ᱱᱤᱛᱚᱜ ᱫᱚ, ᱵᱟᱭᱨᱮ ᱨᱮ ᱢᱤᱱᱟᱹᱧᱟᱛᱚ ᱚᱱᱟᱛᱮ ᱱᱮᱚᱛ,
ᱦᱮᱸ ᱟᱯᱮ ᱟᱹᱛᱚ ᱨᱮ ᱦᱩᱭᱩᱜ ᱜᱮᱭᱟ ᱢᱟᱱᱮ ᱠᱷᱮᱞ ᱯᱮ ᱦᱚᱪᱚᱭ ᱜᱮᱭᱟ ᱢᱟᱱᱮ ᱮᱴᱟᱜ, ᱚᱱᱠᱟᱯᱮ ᱠᱷᱮᱞ ᱯᱮ ᱫᱚᱦᱚᱭ ᱜᱮᱭᱟ?
ᱵᱟᱝᱜᱮ ᱦᱩᱞ ᱢᱟᱦᱟᱸ ᱦᱤᱞᱟᱹᱜ ᱦᱤᱞᱟᱹᱜ ᱫᱚ ᱮᱠᱟ ᱮᱠᱟᱞ ᱜᱮ ᱟᱞᱮ ᱚᱱᱛᱮ ᱫᱚ ᱵᱟᱝ